ᱜᱚᱝᱠᱮ
ᱦᱩᱸ ᱨᱚᱦᱚᱲ ᱠᱚᱫᱚ ᱵᱷᱟᱜᱮ ᱜᱮ ᱪᱟᱜ ᱠᱟᱱᱟ᱾
ᱦᱮᱸ ᱵᱷᱟᱜᱤ ᱜᱮ ᱟᱸᱡᱚᱢᱚᱜ ᱠᱟᱱᱟ ᱟᱵᱤᱱ ᱵᱤᱱ ᱫᱚ ᱛᱚ
ᱦᱮᱸ ᱜᱚᱝᱠᱮ ᱟᱸᱡᱚᱢᱚᱜ ᱠᱟᱱ ᱛᱟᱵᱤᱱ ᱨᱚᱲ ᱟᱫᱚ ᱜᱚᱝᱠᱮ ᱪᱮᱫ ᱵᱤᱱ ᱪᱤᱠᱟᱹᱭᱮᱫᱟ ᱛᱟᱦᱚᱞᱮ?
ᱟᱹᱞᱤᱧ ᱫᱚᱞᱤᱧ ᱫᱩᱲᱩᱵ ᱵᱟᱲᱟ ᱠᱟᱱᱟ ᱱᱤᱛᱚᱜ ᱫᱚ, ᱫᱚᱢᱮ ᱠᱚ ᱫᱚᱢᱮ ᱫᱟᱜ ᱠᱚᱭ ᱡᱚᱨᱚ ᱨᱚ ᱵᱟᱲᱟᱭ ᱫᱟ ᱚᱱᱟᱛᱮ ᱫᱩᱲᱩᱵ ᱵᱟᱲᱟ ᱠᱟᱱᱟ, ᱟᱵᱤᱱ ᱜᱮ ᱪᱮᱫ ᱠᱚᱵᱤᱱ ᱪᱤᱠᱟᱹᱭᱮᱫᱟ?
ᱟᱞᱮ ᱦᱚᱞᱮ ᱫᱩᱲᱩᱵ ᱵᱟᱲᱟ ᱠᱟᱱᱟ ᱱᱚᱛᱮ ᱫᱟᱜ ᱵᱟᱭ ᱜᱚᱫ ᱟᱫᱚ ᱫᱟᱜ ᱠᱚᱭ ᱫᱚ ᱡᱟᱹᱲᱤ ᱫᱚ ᱟᱫᱚ ᱟᱫᱚ ᱵᱟᱹᱫᱽ ᱵᱟᱭᱦᱟᱹᱲ ᱠᱚᱫᱚ ᱵᱤᱱ ᱪᱟ ᱞᱮᱱᱟ ᱥᱮ ᱵᱟᱝ ᱛᱮᱦᱮᱱ ᱫᱚ ᱜᱚᱝᱠᱮ?
ᱵᱟᱹᱫ ᱵᱟᱹᱭᱦᱟᱹᱲ ᱠᱚᱫᱚ ᱟᱹᱞᱤᱧ ᱫᱚ ᱵᱟᱹᱞᱤᱧ ᱪᱟᱞᱟᱣ ᱠᱟᱱᱟ, ᱟᱹᱞᱤᱧ ᱫᱚ ᱵᱟᱹᱞᱤᱧ ᱪᱟᱞᱟᱣ ᱵᱟᱲᱟᱜ ᱠᱟᱱᱟ ᱱᱮᱛᱟᱨ ᱫᱚ ᱵᱟᱹᱫᱽ ᱵᱟᱹᱭᱦᱟᱹᱲ ᱠᱚᱫᱚ᱾
ᱦᱚᱸ ᱪᱟᱥ ᱠᱚᱫᱚ ᱞᱟᱜᱟᱣ ᱠᱟᱱᱟ ᱥᱮ ᱵᱟᱝ ᱛᱟᱦᱞᱮ
ᱦᱮᱸ ᱪᱟᱥ ᱠᱚᱫᱚ ᱟᱹᱰᱤ ᱡᱳᱨ-ᱥᱳᱨ ᱜᱮ ᱪᱟᱹᱞᱩ ᱠᱟᱱᱟ ᱟᱫᱚ ᱟᱹᱞᱤᱧ ᱫᱚ ᱵᱟᱝᱞᱤᱧ ᱪᱟᱞᱟᱣ ᱦᱟᱛᱟᱲ ᱠᱟᱱᱟ ᱟᱨᱠᱤ᱾ ᱵᱟᱹᱫ ᱵᱟᱹᱭᱦᱟᱹᱲ ᱠᱚᱫᱚ ᱟᱨᱠᱤ
ᱦᱩᱸ ᱟᱫᱚ ᱜᱚᱝᱠᱮ ᱫᱚ ᱵᱩᱨᱩ ᱫᱟᱞᱟᱱ ᱛᱚ ᱢᱮᱱᱟᱜ ᱟᱥᱮ ᱵᱟᱝ ᱵᱩᱨᱩ ᱠᱚᱫᱚ ᱟᱯᱮ ᱥᱮᱫ ᱫᱚ
ᱦᱮᱸ ᱵᱩᱨᱩ ᱠᱚ ᱢᱮᱱᱟᱜᱼᱟ ᱵᱩᱨᱩ ᱟᱫᱚ ᱱᱮᱛᱟᱨ ᱫᱚ ᱵᱩᱨᱩ ᱫᱚᱢᱮ ᱫᱟᱜ ᱡᱟᱹᱯᱩᱜ ᱫᱤᱱ ᱛᱚ ᱱᱮᱛᱟᱨ ᱫᱚ ᱵᱩᱨᱩ ᱠᱚᱫᱚ ᱫᱟᱬᱟᱱ ᱫᱚ ᱵᱟᱞᱮ ᱪᱟᱞᱟᱜ ᱜᱮᱭᱟ ᱱᱚᱜᱼᱚᱭ᱾
ᱦᱩᱸ
ᱟᱫᱚ ᱵᱩᱨᱩ ᱟᱞᱮ ᱥᱮᱫᱫᱚ ᱵᱩᱨᱩ ᱠᱚᱫᱚ ᱵᱟᱹᱱᱩᱜ ᱟᱥᱮ, ᱟᱫᱚ ᱵᱟᱞᱮ ᱪᱟᱵ ᱵᱟᱲᱟᱭ ᱜᱮᱭᱟ ᱫᱟᱬᱟᱱ ᱵᱩᱨᱩ ᱫᱟᱲᱟᱱ ᱫᱚ ᱪᱤᱠᱟᱹ ᱵᱚᱱ
ᱵᱩᱨᱩ ᱫᱟᱲᱟᱱ ᱫᱚ ᱟᱹᱰᱤ ᱟᱹᱰᱤ ᱟᱹᱰᱤ ᱨᱟᱹᱥᱠᱟᱹ ᱵᱩᱡᱟᱹᱜᱼᱟ ᱚᱸᱰᱮ ᱫᱚ ᱦᱚᱭ ᱠᱚᱦᱚᱸ ᱟᱹᱰᱤ ᱡᱳᱨ ᱧᱟᱢᱚᱜ ᱜᱮᱭᱟ᱾ ᱟᱹᱰᱤ ᱨᱮᱭᱟᱲ ᱨᱮᱭᱟᱲ ᱦᱚᱸ ᱵᱤᱨ ᱵᱩᱨᱩ ᱠᱚᱨᱮ ᱫᱚ, ᱟᱹᱰᱤ ᱢᱚᱸᱡᱽ ᱫᱟᱨᱮ ᱥᱟᱠᱟᱢ ᱠᱚ ᱠᱚ ᱧᱮᱞᱚᱜ ᱜᱮᱭᱟ ᱛᱚ ᱟᱹᱰᱤ ᱢᱚᱸᱡᱽ ᱟᱹᱰᱤ ᱱᱟᱯᱟᱭ ᱟᱹᱰᱤ ᱡᱷᱟᱠᱟᱥ ᱵᱩᱡᱷᱟᱹᱜ ᱜᱮᱭᱟ ᱟᱨᱠᱤ᱾
ᱚᱢ ᱜᱚᱝᱠᱮ ᱟᱫᱚ ᱢᱟᱨᱟᱝ ᱟᱵᱚᱣᱟᱜ ᱫᱚ ᱞᱟᱹᱭ ᱵᱟᱲᱟᱭᱟᱠᱚ ᱡᱮ ᱞᱩᱜᱩ ᱩᱫᱟᱥ ᱯᱟᱨᱢᱟ ᱦᱩᱲᱩᱫᱟᱱᱫᱟᱱᱟᱭ ᱛᱮ ᱪᱟ ᱵᱟᱲᱟᱭ ᱦᱩᱭ ᱠᱟᱱᱟ ᱥᱮ ᱵᱟᱝ
ᱵᱟ ᱫᱚ ᱞᱩᱜᱩᱼᱵᱩᱨᱩ ᱠᱚᱫᱚ ᱟᱹᱞᱤᱧ ᱫᱚ ᱵᱟᱹᱞᱤᱧ ᱪᱟᱞᱟᱣ ᱵᱟᱲᱟᱣ ᱟᱠᱟᱱᱟ᱾ ᱱᱤᱛᱟᱜ ᱠᱷᱚᱱ ᱜᱮ ᱟᱸᱡᱚᱢ ᱫᱚᱞᱤᱧ ᱟᱸᱡᱚᱢ ᱵᱟᱲᱟ ᱠᱟᱫᱟ ᱟᱹᱰᱤ ᱠᱤᱪᱷᱩ ᱜᱮ, ᱞᱩᱜᱩᱵᱩᱨᱩ ᱵᱟᱨᱮᱛᱮ ᱛᱚ ᱪᱟᱞᱟᱣ ᱵᱟᱲᱟ ᱫᱚ ᱵᱟᱝ ᱦᱩᱭ ᱠᱟᱱᱟ᱾ ᱛᱚ ᱯᱮᱞᱮᱱᱤᱝ ᱢᱮᱱᱟᱜᱼᱟ ᱡᱮ ᱯᱚᱨᱚᱵᱚᱨᱛᱤ ᱠᱟᱞᱨᱮ ᱪᱟᱞᱟᱜ ᱦᱩᱭᱩᱜᱼᱟ ᱞᱩᱜᱩᱵᱩᱨᱩ ᱥᱮᱫ ᱟᱨᱠᱤ᱾
ᱦᱮᱸ ᱚᱱ-ᱚᱱᱠᱟ ᱟᱹᱞᱤᱧ ᱦᱚᱸ ᱵᱟᱹᱞᱤᱧ ᱪᱟ ᱵᱟᱲᱟ ᱠᱟᱱᱟ ᱵᱩᱨᱩ ᱵᱚᱸᱜᱟ ᱫᱚ᱾ ᱵᱟᱲᱟ ᱛᱚ ᱪᱟ ᱵᱟᱲᱟ ᱠᱟᱱᱟᱢ ᱛᱚ ᱵᱟᱝ ᱫᱚ ᱟᱹᱰᱤ ᱟᱹᱞᱤᱧ ᱫᱚ ᱵᱟᱹᱞᱤᱧ ᱪᱟ
ᱚ, ᱟᱹᱞᱤᱧ ᱦᱚᱸ ᱪᱟᱞᱟᱣ ᱫᱚ ᱵᱟᱹᱞᱤᱧ ᱪᱟᱞᱟᱣ ᱵᱟᱲᱟ ᱟᱠᱟᱱᱟ ᱟᱨᱠᱤ᱾ ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ᱾
ᱟᱹᱞᱤᱧ ᱫᱚᱞᱤᱧ ᱫᱩᱲᱩᱵ ᱵᱟᱲᱟ ᱟᱠᱟᱱᱟ ᱛᱚ ᱠᱟᱹᱢᱤ ᱫᱚ ᱛᱤᱱ ᱫᱚᱞᱤᱧ ᱪᱟᱣ ᱞᱮᱱᱟ ᱵᱷᱤᱛᱟᱹ ᱢᱟᱜ ᱫᱚ᱾ ᱵᱷᱤᱛᱟᱹ ᱢᱟᱜ ᱦᱩᱭ ᱠᱟᱛᱮᱜ ᱟᱫᱚ ᱟᱹᱞᱤᱧ ᱫᱩᱲᱩᱵ ᱟᱠᱟᱱᱟ᱾
ᱦᱩᱢ
ᱚᱠᱚᱭ ᱫᱚ ᱪᱟᱥᱵᱟᱥ ᱠᱚᱫᱚ ᱢᱮᱱᱟᱜ ᱟᱫᱚ ᱪᱮᱫ ᱠᱚᱫᱚᱯᱮ ᱪᱟᱥ ᱵᱟᱲᱟᱭ ᱜᱮᱭᱟ
ᱟᱫᱚ ᱱᱤᱛᱚᱜ ᱫᱚ ᱵᱚᱨᱥᱟ ᱥᱤᱡᱚᱱ ᱫᱚ ᱥᱩᱨᱩᱜ-ᱟ ᱟᱹᱞᱩ ᱜᱮᱞᱮ ᱤᱭᱟᱹ ᱟᱹᱞᱩ ᱫᱚ ᱵᱟᱝ ᱦᱩᱲᱩ ᱞᱮ ᱪᱟᱥ ᱵᱟᱲᱟᱭ ᱜᱮᱭᱟ ᱱᱤᱛᱚᱜ ᱫᱚ᱾ ᱱᱤᱛᱩᱜ ᱵᱚᱨᱥᱟ ᱵᱚᱨᱥᱟ ᱫᱤᱱ ᱫᱚ ᱥᱟᱱᱟᱢ ᱦᱚᱲᱜᱮ ᱦᱩᱲᱩ ᱜᱮᱵᱚᱱ ᱪᱟᱥ ᱵᱟᱲᱟᱭᱟ, ᱟᱫᱚ ᱚᱱᱟᱛᱮ ᱦᱤᱛᱚᱜ ᱫᱚ ᱦᱩᱲᱩ ᱜᱮ ᱵᱮᱥᱤ ᱞᱮ ᱪᱟᱥ ᱵᱟᱲᱟᱭᱟ ᱟᱨᱠᱤ ᱱᱤᱭᱟᱹ ᱥᱚᱢᱚᱭ ᱫᱚ᱾
ᱟᱫᱚ ᱜᱚᱝᱠᱮ ᱟᱫᱚ ᱟᱯᱮᱥᱮᱫ ᱫᱚ ᱵᱤᱨ ᱠᱚᱫᱚ ᱢᱮᱱᱟᱜ ᱟᱥᱮ ᱵᱟᱝ? ᱡᱮ ᱵᱤᱨ ᱠᱚᱫᱚ ᱢᱮᱱᱟᱜ ᱨᱮᱦᱚᱸ ᱟᱫᱚ ᱯᱩᱷᱴᱠᱟᱹ ᱠᱚᱫᱚ ᱡᱚᱢ ᱵᱟᱲᱟ ᱠᱮᱫ ᱠᱚᱣᱟ ᱥᱮ ᱵᱟᱝ ᱯᱩᱴᱠᱟᱹ
ᱦᱮᱸ ᱯᱩᱴᱠᱟᱹ ᱠᱚᱫᱚ ᱦᱳᱭ ᱯᱩᱴᱠᱟᱹ ᱠᱚ ᱦᱩᱭᱩᱜ ᱠᱟᱱᱟ ᱯᱩᱴᱠᱟᱹ ᱠᱚ ᱥᱳᱲᱮ ᱵᱟᱲᱟ ᱠᱮᱫ ᱵᱚᱞᱮ ᱯᱩᱴᱠᱟᱹ ᱥᱚᱲᱮ ᱟᱹᱰᱤ ᱢᱚᱸᱡᱽ ᱵᱩᱡᱷᱟᱹᱜ ᱜᱮᱭᱟ ᱛᱚ ᱯᱩᱴᱠᱟᱹ ᱠᱚᱫᱚ ᱟᱞᱮ ᱫᱚ ᱠᱤᱪᱷᱤᱞᱮ ᱥᱳᱲᱮ ᱠᱚᱜᱮᱭᱟ ᱛᱟᱯᱚᱨᱮ ᱩᱛᱩᱭ ᱜᱮᱭᱟᱞᱮ ᱩᱛᱩ ᱦᱚᱸ ᱢᱚᱸᱡᱽ ᱵᱩᱡᱷᱟᱹᱜ ᱜᱮᱭᱟ ᱟᱨ ᱥᱳᱲᱮ ᱫᱚ ᱟᱨᱚ ᱟᱹᱰᱤ ᱵᱷᱟᱜᱮ ᱵᱩᱡᱷᱟᱹᱜ ᱜᱮᱭᱟ, ᱡᱮ ᱯᱩᱴᱠᱟᱹ ᱥᱚᱲᱮ ᱟᱹᱰᱤ ᱱᱟᱯᱟᱭ ᱵᱩᱡᱷᱟᱹᱜ ᱜᱮᱭᱟ, ᱛᱚ ᱟᱹᱵᱤᱱ ᱫᱚ ᱯᱩᱴᱠᱟᱹ ᱯᱩᱴᱠᱟᱹ ᱥᱚᱲᱮ ᱠᱚᱫᱚ ᱵᱤᱱ ᱡᱚᱢ ᱵᱟᱲᱟ ᱠᱟᱫᱟ ᱥᱮ ᱵᱟᱹᱵᱤᱱ ᱡᱚᱢ ᱵᱟᱲᱟ ᱠᱟᱫᱟ ᱯᱩᱴᱠᱟᱹ ᱥᱚᱲᱮ ᱠᱚ
ᱟᱫᱚ ᱟᱞᱮ ᱵᱤᱨ ᱫᱤᱥᱚᱢ ᱠᱟᱱᱟᱞᱮ ᱟᱫᱚ ᱠᱤᱱᱛᱩ ᱯᱩᱴᱠᱟᱹ ᱠᱚᱫᱚᱞᱮ ᱡᱚᱢ ᱵᱟᱲᱟ ᱦᱟᱫ ᱯᱟᱛᱟ ᱫᱚ ᱯᱩᱴᱠᱟᱹ ᱛᱟᱯᱚᱨᱮ ᱩᱫ ᱠᱚᱫᱚ ᱚᱱᱟ ᱠᱚᱫᱚ ᱟᱫᱚ ᱩᱫ ᱵᱤᱨ ᱨᱮ ᱦᱩᱭᱩᱜᱼᱟ ᱛᱚ ᱟᱫᱚ ᱚᱱᱟ ᱠᱚᱫᱚ ᱟᱹᱜᱩ ᱪᱟ ᱦᱩᱭᱩᱜ-ᱟ ᱥᱮ ᱯᱟᱸᱡᱟ ᱠᱟᱛᱮ ᱛᱩᱫ ᱠᱟᱛᱮᱜ ᱟᱹᱜᱩ᱾ ᱦᱩᱭᱟ ᱠᱟᱛᱮᱜ ᱥᱮ ᱥᱟᱢᱟᱥ ᱥᱟᱞᱟ ᱠᱚᱫᱚ ᱦᱩᱭ ᱟᱠᱟᱱᱟ ᱾
ᱦᱮᱸ ᱦᱮᱸ
ᱡᱚᱢᱮ ᱫᱚ ᱵᱷᱟᱜᱮ ᱠᱩᱡ
ᱦᱮᱸ ᱟᱯᱮ ᱥᱮᱫ ᱦᱚᱸ ᱛᱟᱦᱞᱮ ᱚᱱᱟ ᱠᱚᱫᱚ ᱧᱟᱢᱚᱜ ᱜᱮᱭᱟ ᱵᱟᱝ ᱯᱩᱴᱠᱟᱹ ᱠᱚ ᱩᱫ ᱠᱚ?
ᱦᱩᱸ
ᱦᱩᱸ ᱟᱫᱚ ᱯᱩᱴᱠᱟᱹ ᱥᱚᱲᱮ ᱫᱚ ᱟᱹᱰᱤ ᱢᱚᱸᱡᱽ ᱜᱮ ᱵᱩᱡᱷᱟᱹᱜᱼᱟ ᱾ ᱡᱤᱞ ᱟᱛᱮᱫ ᱯᱩᱴᱠᱟᱹ ᱡᱚᱡᱚᱢ ᱥᱚᱲᱮ᱾ ᱵᱟᱨᱛᱚᱣᱟ ᱠᱤ ᱟᱹᱰᱤ ᱢᱚᱪ ᱜᱮ ᱯᱩᱴᱠᱟᱹ ᱥᱚᱲᱮ ᱫᱚᱵᱤᱱ ᱡᱚᱢ ᱠᱮᱫᱟ ᱥᱮ ᱵᱟᱝ ᱚᱱᱟ ᱡᱟᱹᱯᱩᱫ ᱨᱮᱫᱚ?
ᱦᱮᱸ ᱟᱹᱞᱤᱧ ᱡᱚᱢ ᱵᱟᱲᱟ ᱠᱟᱫᱟᱞᱤᱧ ᱯᱩᱴᱠᱟᱹ ᱥᱚᱲᱮ ᱠᱚᱦᱚᱸ ᱡᱚᱢ ᱵᱟᱲᱟ ᱟᱠᱟᱫᱟᱞᱤᱧ ᱟᱹᱰᱤ ᱢᱚᱸᱡᱽ ᱜᱮ ᱟᱞᱮ ᱫᱚ ᱵᱟᱲᱟᱭ ᱢᱮᱱᱟᱜᱼᱟ ᱡᱮ ᱯᱩᱴᱠᱟᱹ ᱥᱩᱲᱮ ᱠᱚᱫᱚ ᱵᱷᱟᱹᱜᱤ ᱜᱮ ᱵᱩᱡᱟᱹᱜ ᱜᱮᱭᱟ ᱛᱚ ᱡᱚᱢ ᱵᱟᱲᱟ ᱦᱩᱭ ᱟᱠᱟᱱᱟ ᱠᱟᱹᱴᱤᱡ᱾ ᱠᱷᱟᱹᱱᱠᱟᱹ ᱡᱚᱢ ᱡᱚᱢᱛᱮ ᱦᱟᱨᱟ ᱦᱩᱭ ᱟᱠᱟᱱᱟ ᱱᱮᱛᱟᱨ ᱦᱚᱸ ᱡᱚᱢ ᱵᱟᱲᱟ ᱦᱩᱭᱩᱜ ᱠᱟᱱ ᱜᱮᱭᱟ᱾
ᱦᱩᱸ ᱡᱟᱹᱯᱩᱫ ᱨᱮ ᱫᱚ ᱯᱩᱴᱠᱟᱹ ᱥᱚᱲᱮ ᱫᱚ ᱵᱷᱟᱜᱤ ᱜᱮ ᱵᱩᱡᱷᱟᱹᱜᱼᱟ ᱛᱚ᱾ ᱯᱩᱴᱠᱟᱹ ᱥᱩᱲᱮ ᱠᱚᱫᱚ ᱢᱟᱱᱮ ᱟᱹᱰᱤ ᱢᱚᱸᱡᱽ ᱜᱮ ᱵᱩᱡᱷᱟᱹᱜᱼᱟ᱾
ᱦᱮᱸ ᱡᱟᱹᱯᱩᱫ ᱨᱮ ᱯᱩᱴᱠᱟᱹ ᱥᱚᱲᱮ ᱫᱚ ᱟᱹᱰᱤ ᱢᱚᱸᱡᱽ ᱜᱮ ᱵᱩᱡᱷᱟᱹᱜ ᱜᱮᱭᱟ ᱟᱫᱚ ᱡᱚᱢ ᱵᱟᱲᱟ ᱦᱚᱸ ᱦᱩᱭᱩᱜ ᱜᱮᱭᱟ᱾ ᱟᱫᱚ ᱟᱹᱛᱩ ᱚᱲᱟᱜ ᱠᱚᱨᱮᱱ ᱦᱚᱲ ᱫᱚ ᱪᱮᱫ ᱟᱫᱚ ᱯᱩᱴᱠᱟᱹ ᱥᱚᱲᱮ ᱠᱚᱫᱚ᱾ ᱥᱤᱡᱤᱱ ᱨᱮᱫᱚ ᱡᱚᱢ ᱵᱟᱲᱟ ᱦᱩᱭᱩᱜ ᱜᱮᱭᱟ ᱟᱨᱠᱤ᱾ ᱛᱟᱦᱞᱮ ᱟᱯᱮ ᱥᱮᱫ ᱫᱚ?
ᱪᱮᱫ ᱜᱚᱝᱠᱮ
ᱞᱟᱹᱭ ᱮᱫᱟᱞᱤᱧ ᱟᱯᱮ ᱥᱮᱫ ᱫᱚ ᱚᱱᱟ ᱵᱟᱦᱟ ᱥᱚᱦᱨᱟᱭ ᱠᱚᱫᱚ ᱦᱩᱭᱩᱜ ᱜᱮᱭᱟ ᱥᱮ ᱵᱟᱝ ᱦᱩᱭᱩᱜ ᱜᱮᱭᱟ?
ᱦᱮᱸ ᱜᱚᱝᱠᱮ ᱦᱩᱭᱩᱜ ᱜᱮᱭᱟ ᱵᱟᱦᱟ ᱥᱚᱦᱨᱟᱭ ᱟᱫᱚ ᱟᱯᱮ ᱥᱮᱫ ᱫᱚ ᱪᱮᱠᱟ ᱦᱩᱭᱩᱜ ᱜᱮᱭᱟ ᱢᱚᱸᱡᱽ ᱜᱮ ᱵᱟᱦᱟ ᱥᱚᱨᱦᱟᱭ
ᱦᱮᱸ ᱟᱞᱮ ᱥᱮᱫ ᱫᱚ ᱢᱚᱡᱽ ᱫᱚ ᱢᱚᱸᱡᱽ ᱜᱮᱭᱟ ᱟᱹᱰᱤ ᱱᱟᱯᱟᱭ ᱜᱮ ᱦᱩᱭᱩᱜ ᱜᱮᱭᱟ ᱟᱫᱚ ᱟ ᱵᱟᱦᱟ ᱠᱚᱨᱮ ᱫᱚ ᱱᱚᱝᱠᱟ ᱦᱩᱭᱩᱜ ᱜᱮᱭᱟ ᱯᱳᱭᱞᱳ ᱦᱤᱞᱳᱜ ᱫᱚᱞᱮ ᱩᱢ ᱮᱱᱟᱹ᱾ ᱯᱚᱨᱮᱨ ᱫᱤᱱ ᱫᱚ ᱵᱟ ᱡᱟᱦᱟᱸᱭ ᱠᱮ ᱠᱚᱞᱮ ᱡᱟᱦᱟᱭ ᱞᱮ ᱤᱫᱤᱭᱭᱟ ᱡᱟᱦᱮᱨ ᱨᱮ ᱯᱩᱡᱟᱹ ᱯᱟᱥᱟ ᱦᱩᱭᱩᱜ ᱟᱨ ᱛᱟᱨᱯᱚᱨᱮ
ᱚ
ᱟᱹᱭᱩᱵ ᱟᱹᱭᱩᱵ ᱫᱚ ᱱᱟᱭᱠᱮ ᱞᱮ ᱟᱹᱜᱩᱭᱮᱭᱟ ᱚᱲᱟᱜ ᱛᱮ ᱛᱟᱯᱚᱨᱮ ᱵᱚᱸᱜᱟ ᱵᱩᱨᱩ ᱠᱚ ᱥᱩᱢᱟᱹᱱ ᱠᱟᱛᱮᱫ ᱟᱫᱚ ᱮᱱᱮᱡ ᱥᱮᱨᱮᱧ ᱠᱚ ᱡᱚᱲᱟᱣ ᱦᱩᱭᱩᱜᱼᱟ ᱮᱱᱮᱡ ᱥᱮᱨᱮᱧ ᱵᱟᱲᱟᱭᱟᱞᱮ ᱛᱟᱨᱯᱚᱨᱮ
ᱦᱮᱸ
ᱮᱱᱮᱡ ᱥᱮᱨᱮᱧ ᱦᱩᱭᱱᱟ ᱥᱮᱛᱟᱜ ᱱᱟ ᱥᱮᱛᱟᱜ ᱵᱮᱲᱟ ᱫᱚ ᱟᱫᱚ ᱟᱹᱛᱩ ᱛᱮ ᱚᱸᱰᱮ ᱜᱟᱹᱰᱤ ᱠᱚᱞᱮ ᱜᱷᱮᱨᱟᱣ ᱜᱮᱭᱟ ᱜᱟᱹᱰᱤ ᱠᱚ ᱪᱟᱞᱟᱜ ᱜᱮᱭᱟ ᱮᱱᱮᱡ ᱥᱮᱨᱮᱧ ᱛᱟᱞᱟᱛᱮ ᱪᱟᱸᱫᱟ ᱠᱚᱞᱮ ᱾ ᱨᱟᱹᱭ ᱠᱟᱛᱮᱫ ᱥᱩᱲᱟᱹ ᱠᱚᱞᱮ ᱵᱮᱱᱟᱣᱟ ᱛᱟᱨᱯᱚᱨ ᱫᱤᱱ ᱫᱚ ᱵᱟᱥᱠᱮ ᱯᱟᱲᱟᱣ ᱮᱱᱟ ᱟᱫᱚ ᱵᱟᱥᱠᱮ ᱦᱤᱞᱳᱜ ᱫᱚ ᱟᱞᱮ ᱫᱚ ᱰᱤᱡᱮ ᱞᱮ ᱟᱹᱜᱩᱭᱟ ᱰᱤᱡᱮ ᱛᱮ ᱮᱱᱮᱡ ᱥᱮᱨᱮᱧᱟᱞᱮ ᱩᱱ ᱦᱤᱞᱳᱜ ᱫᱚ ᱟᱨᱠᱤ ᱫᱚᱢᱮ ᱫᱟᱜ ᱠᱚᱞᱮ ᱫᱩᱞ ᱵᱟᱞᱟ ᱵᱟᱲᱟ ᱡᱟᱱᱚᱜᱼᱟ ᱛᱟᱨᱯᱚᱨ ᱰᱤᱡᱮ ᱛᱮᱞᱮ ᱮᱱᱮᱡ ᱥᱮᱨᱮᱧ ᱠᱮᱫᱟ ᱛᱟᱯᱚᱨᱮ ᱟᱫᱚ ᱢᱟᱡᱟᱱ ᱮᱱᱠᱷᱟᱱ ᱫᱚᱞᱮ ᱠᱟᱹᱴᱤᱡ ᱞᱮ ᱵᱚᱱᱫᱚ ᱦᱟᱛᱟᱲᱟᱜ ᱩᱱ ᱫᱚ ᱛᱟᱯᱚᱨᱮ ᱟᱹᱭᱩᱵ ᱵᱮᱲᱟ ᱫᱚ ᱟᱨᱚ ᱴᱟᱢᱟᱠ ᱛᱩᱢᱫᱟᱜ ᱛᱮᱞᱮ ᱮᱱᱮᱡ ᱥᱮᱨᱮᱧᱟᱹ ᱱᱤᱛᱩᱜ ᱟᱯᱮᱥᱮᱫ ᱫᱚ ᱞᱟᱹᱭ ᱛᱟᱵᱚᱱ ᱵᱤᱱ ᱟᱯᱮ ᱥᱮᱫ ᱫᱚ ᱪᱮᱫ?
ᱜᱚᱝᱠᱮ ᱟᱞᱮ ᱥᱮᱫ ᱫᱚ ᱚᱱᱠᱟ ᱫᱚ ᱟᱞᱮ ᱥᱮᱫ ᱫᱚ ᱩᱢ ᱫᱚ ᱦᱤᱞᱳᱜ ᱫᱚ ᱯᱚᱛᱷᱚᱢ ᱫᱚ ᱡᱟᱦᱮᱨ ᱞᱮ ᱥᱟᱯᱷᱟ ᱠᱮᱫᱟ ᱡᱟᱦᱮᱨ ᱥᱟᱯᱷᱟ ᱠᱟᱛᱮᱮᱫ ᱟᱫᱚ ᱥᱮᱸᱫᱽᱨᱟ ᱞᱮ ᱪᱟᱜᱼᱟ ᱩᱱ ᱦᱤᱞᱳᱜ ᱫᱚ ᱩᱱ ᱦᱤᱞᱳᱜ ᱥᱮᱸᱫᱽᱨᱟ ᱠᱷᱚᱱᱟᱜ ᱦᱮᱡ ᱠᱟᱛᱮᱫ ᱩᱱᱟᱜ ᱥᱮᱱᱫᱽᱨᱟ ᱦᱮᱡ ᱠᱟᱛᱮ ᱡᱟᱦᱟᱸᱭ ᱡᱟᱦᱟᱸ ᱛᱤᱱᱟᱹ ᱜᱮᱞᱮ ᱜᱚᱡᱮᱭᱟ ᱥᱩᱠᱨᱤ ᱴᱩᱠᱨᱤ ᱵᱟᱠᱷᱟᱱ ᱠᱩᱞᱟᱹᱭ ᱴᱩᱞᱟᱹᱭ ᱟᱫᱚ ᱚᱱᱟ ᱫᱚ ᱢᱟᱺᱡᱷᱤ ᱵᱟᱵᱟ ᱚᱲᱟᱜ ᱨᱮᱞᱮ ᱫᱚᱦᱚ ᱴᱚᱠᱟᱭᱟ ᱟᱫᱚ ᱥᱷᱟᱯᱟ ᱠᱟᱛᱮᱮᱫ ᱫᱚ ᱟᱹᱛᱩ ᱨᱮᱞᱮ ᱵᱷᱟᱜᱟ ᱠᱚᱣᱟ ᱟᱫᱚ ᱜᱩᱰᱟᱹ ᱜᱟᱰᱟ ᱟᱫᱚ ᱫᱚᱥᱟᱨ ᱦᱤᱞᱟᱹᱜ ᱫᱚ ᱤᱭᱟᱹ ᱵᱟᱦᱟ ᱢᱟᱱᱮ ᱯᱩᱡᱟᱹ ᱦᱤᱞᱳᱜ ᱫᱚ ᱱᱟᱭᱠᱮ ᱚᱲᱟᱜ ᱵᱟᱵᱟ ᱞᱮ ᱤᱫᱤᱭᱮᱭᱟ ᱛᱟᱯᱚᱨᱮ
ᱦᱮᱸ ᱦᱮᱸ
ᱯᱩᱡᱟᱹ ᱠᱟᱛᱮ ᱛᱟᱯᱚᱨᱮ ᱟᱨᱚ ᱥᱤᱢ ᱥᱤᱢ ᱠᱚ ᱤᱭᱟᱹ ᱠᱚᱣᱟ ᱥᱤᱢ ᱠᱚᱫᱚ ᱤᱫᱤ ᱠᱟᱛᱮᱫ ᱟᱫᱚ ᱥᱚᱲᱮᱭᱟᱞᱮ ᱡᱟᱦᱮᱨ ᱜᱮᱞᱮ ᱥᱚᱲᱮ ᱠᱟᱛᱮ ᱟᱫᱚ ᱚᱱᱟᱜᱮ ᱡᱚᱢ ᱵᱟᱲᱟ ᱠᱟᱛᱮ ᱛᱟᱯᱚᱨᱮ ᱠᱮᱛᱮ ᱫᱚ ᱟᱫᱚ ᱱᱟᱭᱠᱮ ᱵᱟᱵᱟ ᱟᱹᱜᱩ ᱟᱹᱜᱩ ᱠᱟᱛᱮ ᱫᱚ ᱫᱟᱜ ᱫᱩᱞ ᱠᱚᱜᱮ ᱮᱥ ᱦᱩᱭᱩᱜᱼᱟ ᱛᱟᱯᱚᱨᱮ ᱛᱟᱯᱚᱨᱮ ᱫᱚᱥᱟᱨ ᱦᱤᱞᱚᱜ ᱫᱚ ᱵᱟᱥᱠᱮ ᱦᱳᱭᱳᱜ ᱜᱮᱭᱟ ᱟᱫᱚ ᱟᱯᱮ ᱥᱮᱫ ᱫᱚ ᱪᱮᱫ ᱯᱮ ᱢᱟ ᱤᱭᱟᱹᱭ ᱜᱮᱭᱟ ᱨᱟᱹᱥᱠᱟᱹᱭ ᱜᱮᱭᱟ ᱵᱟᱥᱠᱮ ᱦᱤᱞᱳᱜ ᱫᱚ
ᱟᱞᱮ ᱥᱮᱫ ᱫᱚ ᱵᱟᱥᱠᱮ ᱠᱚᱫᱚ ᱵᱟᱥᱠᱮ ᱦᱤᱞᱳᱜ ᱫᱚ ᱯᱩᱭᱞᱳ ᱫᱤᱱ ᱦᱤᱞᱳᱜ ᱛᱚ ᱡᱮᱦᱮᱛᱩ ᱤᱭᱟᱹ ᱡᱮᱫᱤᱱ ᱥᱟᱨᱫᱤ ᱠᱮᱫᱟᱞᱮ ᱛᱮᱦᱮᱧ ᱫᱚ ᱴᱟᱢᱟᱜ ᱛᱩᱢᱫᱟᱜ ᱛᱮ ᱢᱤᱫ ᱧᱤᱫᱟᱹ ᱮᱱᱮᱡ ᱥᱮᱨᱮᱧ ᱦᱳᱭᱱᱟ
ᱦᱩᱸ
ᱛᱟᱯᱚᱨᱮ ᱡᱟᱞᱮ ᱦᱤᱞᱳᱜ ᱫᱚ ᱟᱞᱮ ᱫᱚ ᱢᱟᱭᱤᱠ ᱵᱚᱠᱥ ᱠᱚᱞᱮ ᱟᱹᱜᱩᱭᱟ ᱩᱱ ᱦᱤᱞᱳᱜ ᱰᱤᱡᱮ ᱠᱚ ᱟᱨᱠᱤ ᱛᱚ ᱚᱱᱟ ᱛᱮ ᱮᱱᱮᱡ ᱥᱮᱨᱮᱧ ᱦᱳᱭᱳᱜᱼᱟ ᱥᱟᱨᱟᱫᱤᱱ ᱩᱱ ᱦᱤᱞᱳᱜ ᱫᱚ ᱢᱟᱭᱤᱠ ᱠᱚᱛᱮ ᱜᱮ ᱠᱟᱨᱚᱱ ᱩᱱ ᱦᱤᱞᱳᱜ ᱫᱚ ᱦᱟᱺᱰᱤ ᱯᱟᱹᱣᱨᱟᱹ ᱠᱟᱹᱴᱤᱡ ᱠᱚ ᱧᱩ ᱵᱟᱲᱟᱭᱮᱫᱟ ᱡᱷᱚᱛᱚ ᱦᱚᱲ ᱜᱮ ᱛᱚ ᱴᱟᱢᱟᱠ ᱛᱩᱢᱫᱟᱜ ᱠᱚᱛᱚ ᱵᱟᱠᱚ ᱜᱚᱜ ᱫᱟᱲᱮᱭᱟᱜᱼᱟ ᱥᱮ ᱟᱫᱚ ᱚᱱᱟᱛᱮ ᱩᱱᱞᱳᱜ ᱫᱚ ᱟᱞᱮᱫᱚ ᱰᱤᱡᱮ ᱠᱚᱛᱮ ᱜᱮᱞᱮ ᱮᱱᱮᱡ ᱥᱮᱨᱮᱧ ᱵᱟᱲᱟᱭᱟ ᱟᱨᱠᱤ ᱟᱨ ᱛᱟᱯᱚᱨᱮ ᱟᱨᱚ ᱧᱤᱫᱟᱹ ᱵᱮᱲᱟ ᱫᱚ ᱴᱟᱢᱟᱠ ᱛᱩᱢᱫᱟᱜ ᱛᱮᱜᱮ ᱮᱱᱮᱡ ᱫᱚᱞᱮ ᱮᱱᱮᱡᱟ
ᱦᱩᱸ ᱫᱚ ᱵᱟᱝ ᱫᱚ ᱴᱟᱢᱟᱠ ᱴᱟᱢᱟᱠ ᱛᱩᱢᱫᱟᱜ ᱛᱮᱜᱮ ᱵᱤᱥᱤ ᱦᱩᱭᱩᱜ ᱫᱚ ᱤᱭᱟᱹ ᱫᱚ ᱵᱟᱥᱠᱮ ᱦᱤᱞᱳᱜ ᱫᱚ ᱴᱟᱢᱟᱠ ᱛᱩᱢᱫᱟᱜ ᱛᱮᱜᱮ ᱵᱮᱥᱤ ᱠᱚ ᱨᱟᱹᱥᱠᱟᱹᱭ ᱜᱮᱭᱟ ᱟᱫᱚ ᱜᱚᱝᱠᱮ ᱟᱯᱮ ᱫᱚ ᱢᱟᱜ ᱢᱚᱬᱮ ᱫᱚ ᱢᱟᱱᱮ ᱛᱤᱱᱟᱹᱜ ᱵᱚᱪᱷᱚᱨ ᱯᱚᱨᱮ ᱯᱚᱨᱮ ᱦᱩᱭᱩᱜ ᱛᱟᱯᱮ ᱜᱮᱭᱟ
ᱟᱞᱮ ᱫᱚ ᱢᱟᱜᱢᱚᱬᱮ ᱫᱚ ᱢᱚᱬᱮ ᱥᱮᱨᱢᱟ ᱯᱚᱨ ᱯᱚᱨ ᱞᱮ ᱢᱟᱜᱢᱚᱬᱮ ᱵᱟᱲᱟᱜ ᱜᱮᱭᱟ ᱟᱨ ᱵᱟᱦᱟ ᱫᱚ ᱯᱩᱛ ᱛᱤ ᱵᱚᱪᱷᱚᱨ ᱜᱮᱞᱮ ᱵᱟᱦᱟᱜ ᱜᱮᱭᱟ ᱟᱨ ᱢᱚᱬᱮ ᱥᱮᱨᱢᱟ ᱯᱚᱨ ᱯᱚᱨ ᱫᱚ ᱢᱟᱜ ᱢᱚᱬᱮ ᱦᱳᱭᱚᱜ ᱛᱟᱞᱮᱭᱟ ᱟᱨᱠᱤ
ᱜᱚᱝᱠᱮ ᱟᱫᱚ ᱟᱯᱮᱭᱟᱜ ᱫᱚ ᱢᱟᱜ ᱢᱚᱬᱮ ᱫᱚ ᱵᱟᱦᱟ ᱢᱟᱜᱢᱚᱬᱮ ᱛᱟᱯᱮ ᱥᱮ ᱫᱤᱥᱚᱢ ᱢᱟᱜᱽ ᱢᱚᱬᱮ?
ᱟᱞᱮ ᱫᱚ ᱚᱱᱟ ᱵᱟᱦᱟ ᱢᱟᱜ ᱢᱚᱬᱮ ᱜᱮ ᱟᱨᱠᱤ ᱛᱟᱞᱮ
ᱚ ᱟᱹᱛᱳ ᱵᱟᱦᱟ ᱢᱟᱜ ᱢᱚᱬᱮ ᱡᱟᱦᱟᱸ ᱠᱚ ᱞᱟᱹᱭᱟ
ᱦᱮᱸ ᱦᱮᱸ ᱦᱮᱸ ᱦᱮᱸ ᱡᱟᱦᱟᱸ ᱟᱹᱛᱩ ᱵᱟᱦᱟ ᱢᱟᱜ ᱢᱚᱬᱮ ᱚᱱᱟᱜᱮ ᱛᱟᱞᱮ ᱟᱞᱮ ᱫᱚ ᱚᱱᱟᱜᱮ ᱪᱟᱹᱞᱩ ᱢᱮᱱᱟᱜᱼᱟ ᱚᱱᱟ ᱜᱮᱞᱮ ᱢᱟᱱᱟᱣ ᱜᱮᱭᱟ ᱟᱨᱠᱤ
ᱟᱫᱚ ᱜᱚᱢᱠᱮ ᱟᱫᱚ ᱵᱟᱦᱟ ᱟᱛᱩ ᱢᱟᱜ ᱢᱚᱬᱮ ᱦᱩᱭᱩᱜ ᱛᱟᱯᱮᱭᱟ ᱟᱫᱚ ᱟᱫᱚ? ᱪᱮᱠᱟ ᱯᱮ ᱨᱟᱹᱥᱠᱟᱹ ᱨᱚᱢᱚᱡ ᱜᱮᱭᱟ ᱛᱟᱦᱞᱮ
ᱨᱟᱹᱥᱠᱟᱹ ᱠᱚᱫᱚ ᱟᱹᱰᱤ ᱫᱤᱱ ᱟᱹᱰᱤ ᱫᱤᱱ ᱫᱷᱟᱹᱵᱤᱡ ᱞᱮ ᱨᱟᱹᱥᱠᱟᱹᱭ ᱜᱮᱭᱟ ᱯᱨᱟᱭ ᱢᱚᱬᱮ ᱫᱤᱱ ᱜᱟᱱ ᱫᱚᱞᱮ ᱨᱟᱹᱥ ᱠᱟᱹᱡ ᱟᱞᱟᱫᱟ ᱢᱚᱬᱮ ᱥᱤᱧ ᱢᱚᱬᱮ ᱧᱤᱫᱟᱹ ᱞᱮ ᱮᱱᱮᱡ ᱥᱮᱨᱮᱧᱟ ᱟᱨᱠᱤ ᱡᱟᱦᱟᱸ ᱠᱟᱛᱷᱟ ᱨᱮ ᱟᱵᱚᱣᱟᱜ ᱢᱮᱱᱟᱜ ᱛᱟᱵᱚᱱᱟ ᱡᱮ ᱢᱚᱬᱮ ᱥᱤᱧ ᱢᱚᱬᱮ ᱧᱤᱫᱟᱹ ᱨᱟᱹᱥᱠᱟᱹ ᱛᱚ ᱟᱞᱮ ᱫᱚ ᱥᱤᱧ ᱵᱮᱲᱟ ᱫᱚ ᱵᱟᱝ ᱮᱱᱮᱡ ᱨᱮᱦᱚᱸ ᱧᱤᱫᱟᱹ ᱵᱮᱲᱟ ᱫᱚᱠᱚ ᱮᱱᱮᱡᱟᱜ ᱜᱮᱭᱟ ᱟᱨᱠᱤ ᱚᱱᱮ ᱢᱟᱬᱮ ᱫᱤᱱ ᱫᱚ ᱢᱚᱬᱮ ᱫᱤᱱ ᱫᱚ ᱠᱚ ᱮᱱᱮᱡ ᱥᱮᱨᱮᱧᱟ ᱨᱟᱹᱥᱠᱟᱹ ᱦᱮᱸ ᱟᱨ ᱯᱮᱲᱟ ᱯᱟᱹᱲᱦᱟᱹ ᱠᱚ ᱛᱟᱦᱮᱱ ᱜᱮᱭᱟ ᱡᱮᱦᱮᱛᱩ ᱟᱹᱰᱤ ᱡᱟᱠ ᱡᱚᱢᱚᱠ ᱧᱚᱜ ᱦᱩᱭᱩᱜ ᱜᱮᱭᱟ ᱮᱴᱟᱜ ᱟᱹᱛᱩ ᱠᱚᱨᱮᱱ ᱦᱚᱸᱠᱚ ᱦᱤᱡᱩᱜ ᱜᱮᱭᱟᱹ ᱮᱱᱮᱡ ᱥᱮᱨᱮᱧ ᱛᱚ ᱚᱱᱟ ᱦᱤᱥᱟᱹᱵ ᱛᱮ ᱢᱟᱱᱮ ᱮᱱᱮᱡ ᱥᱮᱨᱮᱧ ᱨᱟᱹᱥᱠᱟᱹ ᱠᱚᱫᱚ ᱯᱨᱟᱭ ᱟᱹᱰᱤ ᱡᱳᱨ ᱜᱮ ᱡᱳᱨᱥᱳᱨ ᱜᱮᱞᱮ ᱦᱩᱭ ᱦᱚᱪᱚᱭ ᱜᱮᱭᱟ ᱟᱨᱠᱤ ᱟᱞᱮ ᱥᱮᱫ ᱫᱚ
ᱦᱩᱸ ᱜᱚᱝᱠᱮ ᱛᱟᱦᱚᱞᱮ ᱟᱞᱮ ᱦᱩᱭᱩᱜ ᱜᱮᱭᱟ ᱟᱛᱳ ᱢᱟᱜ ᱢᱚᱬᱮ ᱛᱟᱞᱮ ᱫᱚ ᱵᱟᱦᱟ ᱫᱚ ᱞᱟᱦᱟ ᱛᱮᱜᱮ ᱦᱩᱭᱩᱜ ᱛᱟᱞᱮᱭᱟ ᱛᱟᱯᱚᱨ ᱫᱚ ᱫᱚ ᱦᱩᱭᱩᱜ ᱛᱟᱞᱮ ᱜᱮᱭᱟ
ᱚ ᱵᱟᱝ ᱟᱞᱮ ᱥᱮᱫ ᱫᱚ ᱡᱮ ᱥᱮᱨᱢᱟ ᱡᱮ ᱥᱮᱨᱢᱟ ᱢᱟᱜ ᱢᱚᱬᱮ ᱦᱩᱭᱩᱜᱼᱟ ᱥᱮ ᱥᱮᱨᱢᱟ ᱫᱚ ᱵᱟᱦᱟ ᱵᱟᱝ ᱦᱩᱭᱩᱜᱼᱟ ᱡᱮ ᱥᱮᱨᱢᱟ ᱵᱟᱦᱟ ᱦᱩᱭᱩᱜᱼᱟ ᱢᱟᱜ ᱢᱚᱬᱮ ᱵᱟᱝ ᱦᱩᱭᱩᱜᱼᱟ ᱡᱟᱦᱟᱸᱴᱟᱜ ᱢᱤᱫᱴᱟᱝ ᱜᱮ ᱟᱨᱠᱤ ᱢᱤᱫᱴᱟᱝ ᱥᱟᱞᱮ ᱨᱮ ᱟᱨᱠᱤ ᱚᱱᱠᱟ ᱦᱩᱭᱩᱜ ᱜᱮᱛᱟᱞᱮᱭᱟ
ᱟᱞᱮᱭᱟᱜ ᱫᱚ ᱚᱱᱠᱟ ᱫᱚ ᱵᱟᱝ ᱜᱚᱝᱠᱮ ᱟᱞᱮᱭᱟᱜ ᱫᱚ ᱞᱟᱦᱟ ᱛᱮᱫᱚ ᱵᱟᱦᱟ ᱦᱩᱭᱩᱜ ᱛᱟᱞᱮᱭᱟ ᱛᱟᱯᱚᱨᱮ ᱫᱚ ᱢᱟᱜ ᱞᱟᱦᱟ ᱛᱮᱫᱚ ᱢᱟᱱᱟᱣ ᱜᱮᱭᱟ ᱠᱚ ᱯᱮ ᱵᱚᱪᱷᱚᱨ ᱫᱚ ᱯᱮ ᱵᱚᱪᱷᱚᱨ ᱜᱮ ᱢᱟᱱᱮ ᱵᱟᱨ ᱯᱮ ᱵᱚᱪᱷᱚᱨ ᱜᱮᱠᱚ ᱢᱟᱦᱟᱜᱼᱟ ᱛᱟᱨᱯᱚᱨᱮ ᱵᱟᱦᱟ ᱯᱚᱨᱮ ᱫᱚ ᱢᱤᱫᱴᱟᱝ ᱵᱚᱪᱷᱚᱨ ᱫᱚ ᱦᱩᱭᱩᱜ ᱜᱮᱭᱟ ᱵᱟᱦᱟ ᱦᱩᱭᱩᱜᱼᱟ ᱛᱟᱯᱚᱨᱮ ᱢᱟᱜᱢᱳᱲᱮ ᱦᱩᱭᱩᱜ ᱛᱟᱞᱮᱭᱟ
ᱦᱩᱸ ᱟᱞᱮᱥᱮᱫ ᱫᱚ ᱚᱱᱠᱟ ᱡᱟᱦᱟᱸᱴᱟᱜ ᱜᱮ ᱢᱤᱫᱴᱟᱝ ᱟᱨᱠᱤ ᱦᱩᱭᱩᱜ ᱜᱮᱭᱟ ᱥᱟᱞᱮᱨᱮ ᱢᱟᱲᱟᱝ ᱠᱚᱫᱚ ᱵᱟᱝ ᱠᱚ ᱠᱚᱨᱟᱣ ᱜᱮᱭᱟ ᱟᱞᱮᱥᱮᱫ ᱫᱚ ᱟᱨᱠᱤ ᱚᱱᱠᱟ ᱜᱮ ᱨᱟᱹᱥᱠᱟᱹ ᱠᱟᱛᱮ ᱨᱟᱹᱥᱠᱟᱹ ᱵᱟᱲᱟ ᱦᱩᱭᱩᱜ ᱜᱮᱭᱟ ᱟᱨᱠᱤ
ᱜᱚᱝᱠᱮ ᱛᱟᱦᱚᱞᱮ ᱢᱟᱜ ᱢᱚᱬᱮ ᱨᱮᱫᱚ ᱪᱮᱠᱟ ᱯᱮ ᱱᱮᱣᱛᱟ ᱠᱚᱜᱮᱭᱟ ᱯᱮᱲᱟ ᱠᱚ
ᱢᱟᱜ ᱢᱚᱬᱮ ᱫᱚ ᱟᱞᱮ ᱫᱚ ᱱᱚᱝᱠᱟ ᱞᱮ ᱱᱮᱶᱛᱟ ᱜᱮᱭᱟ ᱱᱮᱶᱛᱟ ᱠᱚᱜᱮᱭᱟ ᱡᱟᱦᱟᱸᱭ ᱠᱚ ᱫᱤᱫᱤ ᱵᱚᱱ ᱡᱟᱦᱟᱸᱭ ᱢᱤᱥᱨᱟᱧ ᱠᱚᱠᱚ ᱦᱩᱭᱩᱜᱼᱟ᱾ ᱡᱟᱶᱟᱭ ᱠᱚ ᱛᱮᱧᱟᱝ ᱠᱚ ᱩᱱᱠᱩ ᱠᱚᱫᱚ ᱱᱮ ᱛᱟ ᱦᱩᱭᱩᱜ ᱜᱮᱭᱟ ᱟᱨ ᱩᱥᱠᱮ ᱵᱟᱫ ᱡᱟᱦᱟᱸᱭ ᱠᱚ ᱤᱭᱟᱹ ᱠᱚ ᱢᱮᱱᱟᱜ ᱠᱚᱣᱟ ᱡᱟᱦᱟᱸᱭ ᱟ. ᱯᱤᱥᱤ ᱛᱟᱠᱚ ᱯᱤᱥᱤᱢᱩᱱᱤ ᱠᱚ ᱡᱟᱦᱟᱸᱭ ᱠᱚ ᱦᱩᱭᱩᱜ ᱜᱮᱭᱟ, ᱠᱩᱢᱟᱹᱝ ᱛᱟᱠᱚ ᱩᱱᱠᱩ ᱠᱚᱞᱮ ᱱᱮᱣᱛᱟ ᱟᱹᱜᱩ ᱠᱚᱜᱮᱭᱟ᱾ ᱟᱨ ᱡᱟᱦᱟᱸᱭ ᱠᱚ ᱥᱟᱺᱜᱤᱧ ᱥᱩᱨ ᱥᱟᱺᱜᱤᱧ ᱡᱟᱦᱟᱸᱭ ᱫᱤᱫᱤ ᱥᱚᱢᱯᱚᱨᱠᱚ, ᱛᱮᱧᱟᱝ ᱥᱚᱢᱯᱚᱨᱠᱚ, ᱠᱩᱢᱩᱝ ᱥᱚᱢᱯᱚᱨᱠᱚ, ᱩᱱᱠᱩ ᱠᱚᱦᱚᱸ ᱞᱮ ᱱᱮᱣᱛᱟ ᱵᱟᱲᱟ ᱠᱚᱜᱮᱭᱟ᱾ ᱚᱱᱠᱟᱱ ᱠᱚᱜᱮ ᱵᱤᱥᱤ ᱞᱮ ᱱᱮᱣᱛᱟ ᱠᱚᱣᱟ ᱟᱨ ᱠᱤᱝᱵᱟ ᱡᱟᱦᱟᱸᱭ ᱦᱭᱛᱳ ᱯᱳᱭᱞᱳ ᱯᱳᱭᱞᱳ ᱠᱚ ᱵᱟᱯᱞᱟ ᱟᱠᱟᱱᱟ, ᱟᱞᱮ ᱴᱷᱮᱱ ᱵᱟᱞᱮ ᱟᱹᱜᱩ ᱵᱟᱲᱟ ᱠᱟᱜ ᱠᱚᱣᱟ ᱚᱱᱠᱟᱱ ᱠᱚᱦᱚᱸᱞᱮ ᱱᱮᱶᱛᱟ ᱛᱟᱨᱟ ᱠᱚᱜᱮᱭᱟ ᱟᱨᱠᱤ, ᱵᱟᱦᱟ ᱢᱟᱜ ᱢᱚᱬᱮ
ᱦᱩᱸ᱾ ᱟᱞᱮ ᱦᱚᱸᱞᱮ ᱱᱮᱣᱛᱟ ᱠᱚᱜᱮᱭᱟ ᱜᱚᱝᱠᱮ ᱱᱚᱝᱠᱟ ᱫᱚ ᱟᱫᱚ ᱡᱟᱦᱟᱸᱭ ᱯᱮᱲᱟ ᱯᱟᱹᱲᱦᱟᱹ ᱫᱚ ᱢᱟᱱᱮ ᱡᱟᱯᱮ ᱵᱟᱯᱞᱟ ᱟᱠᱟᱱᱟ ᱱᱚᱣᱟ ᱱᱟᱣᱟ ᱫᱟᱫᱟ ᱡᱩᱫᱤ ᱵᱩᱱ ᱛᱟᱠᱚ ᱩᱱᱠᱩ ᱦᱚᱸ ᱛᱟᱯᱚᱨᱮ ᱢᱟᱥᱤ ᱢᱮᱥᱚ ᱛᱟᱨ ᱢᱮᱱ ᱫᱚ ᱩᱱᱠᱩᱞᱮ ᱱᱮᱶᱛᱟ ᱵᱟᱲᱟ ᱠᱚᱜᱮᱭᱟ, ᱟᱞᱮ
ᱟᱪᱪᱷᱟ ᱟᱪᱷᱟ ᱟᱪᱪᱷᱟ
ᱦᱩᱸ᱾ ᱟᱫᱚ ᱢᱟᱜᱢᱚᱬᱮ ᱛᱮ ᱫᱚ, ᱮ ᱟᱨ ᱥᱟᱹᱨᱫᱤ ᱦᱤᱞᱳᱜ ᱫᱚ ᱛᱤᱱᱟᱹᱜ ᱢᱮᱨᱚᱢ ᱠᱚᱯᱮ ᱤᱫᱤ ᱠᱚᱜᱮᱭᱟ?
ᱟᱫᱚ ᱢᱟᱜ ᱢᱚᱬᱮ ᱨᱮᱫᱚ ᱥᱟᱨᱫᱤ ᱛᱚ ᱟᱞᱮ ᱫᱚ ᱯᱩᱱ ᱢᱚᱬᱮ ᱡᱚᱲ ᱟᱨᱠᱤ ᱤᱭᱟᱹ ᱠᱚᱞᱟ ᱯᱟᱴᱷᱟ ᱯᱟᱴᱷᱟ ᱠᱚ ᱮᱢ ᱠᱚᱜᱟ ᱵᱤᱵᱷᱤᱱᱱᱚ ᱨᱚᱠᱚᱢ ᱯᱟᱴᱷᱟ ᱟᱨᱠᱤ ᱥᱩᱫᱩ ᱠᱤᱪᱷᱩ ᱫᱚ ᱥᱟᱫᱟ ᱧᱚᱜ ᱯᱟᱴᱷᱟ ᱠᱚ ᱦᱮᱲᱟᱜ ᱯᱟᱴᱷᱟ ᱠᱚ ᱚᱱᱠᱟᱱ ᱡᱟᱦᱟᱸ ᱞᱮᱠᱟ ᱠᱚ ᱢᱮᱱᱟᱜ ᱛᱟᱵᱚᱱᱟ ᱟᱵᱚᱣᱟᱜ ᱥᱮ, ᱥᱮᱨᱣᱟ ᱨᱮ ᱟᱨᱠᱤ ᱟᱞᱮ ᱥᱮᱨᱣᱟ ᱨᱮ᱾ ᱛᱚ ᱚᱱᱠᱟᱱ ᱠᱚᱜᱮ ᱞᱮ ᱮᱢ ᱵᱟᱲᱟ ᱠᱚᱜᱮᱭᱟ ᱟᱨᱠᱤ᱾ ᱚᱱᱠᱟ ᱜᱮ ᱧᱮᱞ ᱵᱟᱲᱟ ᱦᱩᱭᱠᱟᱱᱟ ᱛᱚ ᱱᱤᱡᱮ ᱠᱚᱫᱚ, ᱚᱱᱠᱟᱱ ᱠᱚ ᱮᱢ ᱟᱨ ᱥᱤᱢ ᱠᱚᱫᱚ ᱢᱟ ᱞᱟᱜᱟᱜ ᱠᱚᱜᱮᱭᱟ ᱥᱤᱢ ᱠᱚ ᱥᱮ ᱠᱟᱹᱴᱤᱡ ᱠᱟᱹᱴᱤᱡ ᱥᱤᱢ ᱠᱚ, ᱠᱤᱝᱵᱟ ᱡᱟᱦᱟᱭ ᱵᱟᱯᱞᱟᱜᱼᱟ ᱟᱛᱳ ᱨᱮ, ᱟᱛᱳ ᱨᱮ ᱦᱚᱭᱛᱳ ᱵᱟᱯᱞᱟᱭᱮᱱᱟ ᱡᱟᱦᱟᱸᱭ ᱩᱱᱤ ᱫᱚ ᱡᱮᱦᱮᱛᱩ ᱵᱟᱯᱞᱟ ᱥᱩᱢᱚᱭ ᱟᱠᱚ ᱚᱲᱟᱜ ᱨᱮ ᱱᱟᱭ ᱠᱮ ᱯᱩᱡᱟᱹ ᱯᱟᱥᱟᱭ ᱜᱮᱭᱟᱭ ᱛᱚ, ᱛᱚ ᱡᱮᱛᱚ ᱵᱟᱯᱞᱟ ᱠᱚᱫᱚ ᱦᱩᱭᱩᱜ ᱜᱮᱭᱟ ᱡᱮᱦᱮᱛᱩ ᱟᱵᱚᱨᱮᱱ ᱵᱚᱸᱜᱟ ᱵᱩᱨᱩ ᱠᱚ ᱥᱟᱸᱜᱤᱧ ᱠᱟᱛᱮ ᱜᱮ ᱵᱟᱯᱞᱟ ᱦᱩᱭᱩᱜ ᱛᱟᱵᱚᱱᱟ ᱟᱵᱚᱣᱟᱜ ᱥᱮᱨᱣᱟ ᱨᱮᱫᱚ, ᱛᱚ ᱚᱱᱟ ᱦᱤᱥᱟᱹᱵ ᱡᱟᱦᱮᱨ ᱨᱮᱦᱚᱸ ᱡᱮ ᱥᱮᱨᱢᱟ ᱵᱟᱯᱞᱟ ᱦᱩᱭᱮᱱ ᱛᱮ ᱠᱤᱝᱵᱟ ᱚᱱᱟ ᱯᱚᱨᱮᱨ ᱥᱮᱨᱢᱟ ᱨᱮᱦᱚᱸ ᱩᱱᱠᱩ ᱫᱚ ᱢᱤᱫᱴᱟᱝ ᱠᱟᱛᱮᱫ ᱥᱤᱢ ᱥᱟᱺᱰᱤ ᱞᱟᱜᱟᱣ ᱠᱚᱣᱟ ᱡᱟᱦᱮᱨ ᱨᱮ ᱟᱨᱠᱤ, ᱚᱱᱠᱟ ᱛᱚ ᱟᱯᱮᱥᱮᱫ ᱫᱚ ᱪᱮᱫ ᱞᱮᱠᱟ ᱟᱨᱠᱤ?
ᱟᱞᱮᱥᱮᱫ ᱫᱚ ᱜᱚᱝᱠᱮ ᱯᱮᱭᱟ ᱞᱮ ᱮᱢᱟ ᱠᱚᱣᱟ ᱟᱫᱚ ᱢᱮᱨᱚᱢ ᱥᱟᱫᱟ ᱫᱷᱟᱱᱤ, ᱥᱟᱫᱟ ᱯᱟᱴᱷᱟ ᱛᱟᱦᱮᱱᱟᱭ᱾ ᱟᱨ ᱵᱟᱹᱠᱤᱱ ᱫᱚ ᱳᱭ ᱦᱮᱸᱫᱮ ᱢᱚᱱᱮᱦᱚᱭ᱾
ᱞᱟᱜᱟᱜ ᱜᱮᱭᱟ ᱟᱨ ᱛᱟᱨ ᱥᱚᱸᱜᱮ ᱫᱚ ᱥᱤᱢ ᱫᱚᱠᱚ ᱞᱟᱜᱟᱜ ᱠᱟᱱ ᱜᱮᱭᱟ ᱚᱱᱟ ᱫᱚ ᱡᱤᱠᱟᱹᱣ ᱜᱮᱭᱟ ᱾
ᱟᱪᱪᱷᱟ ᱛᱚ ᱟᱯᱮ ᱫᱚ ᱚᱱᱟ ᱤᱭᱟᱹ ᱠᱚᱫᱚ ᱟᱞᱮ ᱫᱚ ᱡᱮᱢᱚᱱ ᱢᱟᱱᱮ ᱡᱟᱦᱟᱸ ᱡᱮᱫᱤᱱ ᱵᱟᱦᱟ ᱠᱤᱝᱵᱟ ᱢᱟᱜᱽ ᱢᱚᱬᱮ ᱦᱩᱭᱩᱜ ᱠᱟᱱ ᱛᱟᱞᱮ ᱥᱮᱫᱤᱱ ᱫᱚ ᱟᱞᱮ ᱫᱚ ᱚᱸᱰᱮ ᱫᱚ
ᱠᱚᱲᱟ ᱜᱤᱫᱽᱨᱟᱹ ᱠᱚᱫᱚ ᱵᱚ ᱫᱚᱱᱟ, ᱠᱩᱲᱤ ᱜᱤᱫᱽᱨᱟᱹ ᱠᱚᱫᱚ ᱠᱚ ᱮᱱᱮᱡ ᱥᱮᱨᱮᱧᱟ ᱡᱟᱦᱟᱸᱭ ᱯᱮᱲᱟ ᱠᱚᱠᱚ ᱦᱤᱡᱩᱜᱼᱟ, ᱟᱨ ᱡᱟᱶᱟᱭ ᱠᱚᱫᱚ ᱱᱟᱣᱟ ᱱᱟᱣᱟ ᱫᱷᱩᱛᱤ ᱠᱚ ᱢᱤᱥᱨᱟᱧ ᱠᱚ ᱱᱟᱶᱟ ᱱᱟᱶᱟ ᱫᱷᱩᱛᱤ ᱠᱚ ᱥᱟᱹᱲᱤ ᱠᱚ ᱮᱢ ᱠᱟᱛᱮᱫ ᱛᱚ ᱡᱟᱦᱮᱨ ᱛᱮᱠᱚ ᱪᱟᱞᱟᱜᱼᱟ᱾ ᱚᱸᱰᱮ ᱠᱚ ᱮᱱᱮᱡ ᱥᱮᱨᱮᱧᱟ᱾ ᱛᱚ ᱟᱯ ᱥᱮᱫ ᱦᱚᱸ, ᱚᱱᱠᱟ ᱦᱩᱭᱩᱜ ᱜᱮᱭᱟ ᱛᱚ ᱥᱮ ᱵᱟᱝ?
ᱦᱮᱸ ᱚᱱᱠᱟᱞᱮ ᱚᱱᱠᱟ ᱴᱤᱠ ᱜᱮᱭᱟ ᱛᱟᱯᱚᱨᱮ ᱤᱭᱟᱹ ᱜᱮᱸ ᱮᱢᱟᱱᱟᱜ ᱡ ᱱᱟᱳᱭᱟ ᱫᱷᱩᱛᱤ ᱠᱚᱫᱚ ᱡᱟᱦᱟᱸᱭ ᱠᱚ ᱯᱮᱲᱟ ᱠᱚ ᱮᱢ ᱠᱚ ᱮᱢᱟ ᱠᱚ
ᱟᱪᱪᱷᱟ ᱟᱪᱪᱷᱟ, ᱢᱟᱱᱮ ᱯᱨᱟᱭ ᱟᱞᱮ ᱥᱮᱫ ᱦᱚᱸ ᱡᱟᱦᱟᱸᱮ ᱞᱮᱠᱟ, ᱟᱯᱮ ᱥᱮᱫ ᱦᱚᱸ ᱚᱱᱠᱟ ᱧᱚᱜ ᱴᱟᱭᱤᱢ ᱜᱮ ᱦᱩᱭᱩᱜ ᱜᱮᱭᱟ ᱵᱟᱝ?
ᱦᱮᱸ, ᱚᱱᱠᱟ ᱜᱮ ᱦᱩᱭᱩᱜ ᱛᱟᱞᱮᱭᱟ ᱟᱞᱮᱫ ᱦᱚᱸ ᱜᱚᱝᱠᱮ᱾ ᱚᱱᱠ